ᱦᱮᱞᱳ,
ᱦᱮᱞᱳ᱾
ᱡᱚᱦᱟᱨ ᱜᱮ, ᱡᱚᱦᱟᱨ ᱜᱮ᱾
ᱦᱮᱸ ᱦᱮᱞᱳ
ᱟᱢᱟ ᱨᱚᱲ ᱢᱚᱡᱽ ᱛᱮ ᱵᱟᱝ ᱟᱸᱡᱚᱢᱚᱜ ᱠᱟᱱᱟ,
ᱚ ᱦᱮᱛᱳᱢ ᱟᱡᱚᱢ ᱫᱟ?
ᱦᱮᱸ
ᱪᱮ ᱦᱚᱸᱵᱟᱝ ᱦᱚᱜ-ᱚᱭ ᱫᱩᱲᱩᱵ ᱦᱩᱭ ᱠᱟᱱᱟ᱾ ᱟᱢ ᱫᱚ ᱪᱮ ᱮᱢᱼᱼ
ᱟᱯᱮ ᱚᱱᱛᱮᱫᱚ ᱤᱧ ᱪᱮ ᱦᱚᱸ ᱵᱟᱝ᱾
ᱚᱻ
ᱚᱲᱟᱜ ᱨᱮᱜᱮ ᱦᱮᱱᱟᱜ ᱞᱮᱭᱟ ᱟᱯᱮ ᱚᱱᱛᱮ ᱫᱟᱜ ᱮᱜ ᱠᱟᱱᱟᱭ ᱥᱮ ᱵᱟᱝᱼᱼ
ᱛᱮᱦᱮᱱ ᱫᱚ ᱵᱟᱭ ᱫᱟᱜ ᱫᱟ ᱛᱮᱦᱮᱱ ᱫᱚᱭ ᱥᱮᱛᱳᱝ ᱟᱠᱟᱫᱟ᱾
ᱟᱞᱮ ᱢᱟ ᱠᱟᱡᱟᱜ ᱜᱮ ᱫᱟᱜ ᱟᱞᱮ ᱠᱟᱱ ᱛᱮᱦᱮᱱ ᱫᱤᱱ ᱢᱟ᱾
ᱳ ᱟᱞᱮ ᱥᱮᱫ ᱫᱚ ᱛᱮᱦᱮᱧ ᱫᱚ ᱠᱟᱹᱴᱤᱡ ᱥᱤᱛᱩᱝ ᱠᱟᱫᱟ ᱦᱟᱸᱜ᱾
ᱛᱚᱵᱮ ᱟᱨ ᱪᱮᱫ ᱠᱚᱯᱮ ᱠᱟᱹᱢᱤ ᱵᱟᱲᱟᱭᱮᱜ ᱠᱟᱱᱟ ᱥᱤᱛᱩᱝ ᱠᱟᱜ ᱯᱮᱭᱟᱭ
ᱪᱮᱜ ᱦᱚᱸ ᱠᱟᱹᱢᱤ ᱫᱚ ᱚᱱᱠᱟ ᱫᱚ ᱚᱲᱟᱜ ᱠᱚᱨᱮ ᱜᱮ ᱟᱫᱚ ᱪᱮᱜ ᱮᱢ ᱠᱟᱢᱤᱭᱟ-ᱠᱟᱢᱤ ᱫᱚ ᱦᱤᱛᱚᱜ ᱫᱚ ᱚᱝᱠᱟ ᱫᱚ ᱵᱟᱹᱱᱩᱜ ᱠᱟᱫᱟ ᱪᱟᱥ ᱵᱟᱥ ᱪᱷᱟᱲᱟ ᱫᱚ ᱦᱟᱯᱮ ᱫᱟᱜ ᱜᱮ ᱟᱨᱤ ᱫᱟᱜᱟᱭ ᱛᱚ ᱟᱫᱚ ᱚᱱᱠᱟ ᱫᱚ ᱵᱟᱭ ᱡᱚᱨᱚᱭᱮᱫᱟ ᱪᱟᱥᱵᱟᱥ ᱞᱮᱠᱟ ᱫᱚ᱾
ᱦᱮᱸ
ᱦᱩᱸ
ᱟᱞᱮ ᱱᱚᱛᱮ ᱦᱚᱸ ᱛᱮᱦᱤᱱ ᱜᱮ ᱫᱟᱜᱮᱡ ᱠᱟᱱᱟ ᱟᱨᱠᱟᱡ ᱫᱚ ᱟᱹᱰᱤ ᱡᱟᱹᱥᱛᱤ ᱛᱤ ᱜᱚᱨᱚᱢᱮᱫ ᱠᱟᱱ ᱛᱟᱦᱮᱱᱚᱜᱼᱟᱭ ᱥᱮ,
ᱦᱩᱸ ᱦᱳᱭ ᱦᱳᱭ
ᱛᱚᱵᱮ ᱫᱟᱠᱟ ᱠᱚ ᱡᱚᱢ ᱵᱟᱲᱟ ᱫᱚ ᱦᱩᱭᱱᱟ᱾
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ᱾ ᱡᱚᱢ ᱵᱟᱲᱟ ᱠᱟᱛᱮᱜ ᱜᱮ ᱦᱚᱜ ᱚᱭ ᱫᱩᱲᱩᱵ ᱵᱟᱲᱟ ᱦᱩᱭ ᱠᱟᱱᱟ᱾
ᱦᱮᱸ ᱟᱨ ᱚᱲᱟᱜ ᱠᱚᱨᱮ ᱫᱚ ᱡᱚᱛᱚ ᱜᱮ ᱱᱟᱯᱟᱭ ᱜᱮ ᱢᱮᱱᱟᱜ ᱠᱚᱣᱟ?
ᱦᱮᱸ ᱱᱤᱭᱟᱹ ᱜᱷᱟᱲᱤᱪ ᱫᱚ ᱡᱷᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ᱾ ᱟᱯᱮ ᱠᱚᱨᱮ ᱜᱮ
ᱟᱞᱮ ᱦᱚᱸ ᱢᱚᱸᱡᱽ ᱜᱮ ᱢᱮᱱᱟᱜ ᱞᱮᱭᱟ ᱡᱚᱛᱚ ᱦᱚᱲ ᱜᱮ᱾
ᱚ ᱦᱮᱸ ᱦᱮᱸ
ᱪᱮᱫ ᱮᱢ ᱢᱮᱱᱛᱮ ᱠᱟᱱ ᱛᱟᱦᱮᱱᱚᱜᱼᱟ?
ᱚ ᱞᱟᱹᱭᱫᱟᱹᱧ ᱛᱟᱦᱚᱞᱮ ᱤᱭᱟᱹ ᱛᱟᱦᱚᱞᱮ ᱪᱮᱫ ᱞᱟᱝ ᱪᱮᱫ ᱱᱤᱭ ᱞᱟᱝ ᱜᱚᱞᱯᱚᱭᱟ ᱛᱟᱦᱚᱞᱮ᱾ ᱛᱟᱦᱚᱞᱮ ᱟᱯᱮ ᱥᱮᱱᱟᱜ ᱵᱟᱦᱟ ᱥᱚᱦᱨᱟᱭ ᱤᱫᱤ ᱠᱟᱛᱮ ᱠᱟ. ᱴᱤᱡ ᱞᱟ. ᱭ ᱢᱮ ᱥᱮ ᱪᱮᱫ ᱥᱮ ᱦᱩᱭᱩᱜ ᱜᱮᱭᱟ ᱥᱮ ᱵᱟᱝ ᱟᱯᱮᱥᱮᱫ ᱫᱚ?
ᱟᱞᱮᱥᱮᱱᱟᱜ
ᱩ ᱵᱟᱦᱟ
ᱟᱞᱮ ᱥᱮᱱᱟᱜ ᱵᱟᱦᱟ ᱫᱟᱨᱮᱢ ᱢᱮᱱᱫᱟ?
ᱵᱟᱦᱟ ᱫᱟᱨᱮ ᱵᱟᱝ, ᱵᱟᱦᱟᱜ ᱟᱠᱚ ᱥᱚᱦᱨᱟᱭ ᱟᱠᱚ ᱵᱟᱠᱚ ᱥᱚᱦᱨᱟᱭᱚᱜ ᱜᱮᱭᱟ ᱚᱱᱛᱮ ᱯᱩᱡᱟᱹ ᱯᱚᱨᱚᱵᱽ
ᱦᱮᱸ ᱦᱮᱸ ᱦᱩᱭᱩᱜ ᱜᱮᱭᱟ ᱟᱞᱮᱥᱮᱫ ᱫᱚ᱾
ᱚ ᱦᱳᱭ ᱚᱱᱟ ᱤᱫᱤ ᱠᱟᱛᱮ ᱜᱮ ᱛᱟᱦᱚᱞᱮ ᱜᱟᱞᱢᱟᱨᱟᱣ ᱟᱞᱟᱝ ᱥᱮ ᱪᱮᱫ ᱟᱯᱮ ᱪᱮᱫᱞᱮᱠᱟ ᱦᱩᱭᱩᱜᱼᱟ ᱟᱞᱮ ᱥᱮᱫ ᱪᱮᱫᱞᱮᱠᱟ ᱦᱩᱭᱩᱜᱼᱟ᱾
ᱦᱮᱸ ᱦᱮᱸ ᱦᱮᱸ
ᱢᱟ ᱛᱟᱦᱚᱞᱮ ᱞᱟᱹᱭ ᱢᱮ‌ ᱟᱯᱮ ᱥᱮᱫ ᱪᱮᱫ ᱠᱚ ᱦᱩᱭᱩᱜᱼᱟ᱾
ᱠᱟᱱ ᱟᱨ ᱵᱟᱦᱟ ᱢᱟ ᱵᱟᱨ ᱫᱤᱱ ᱜᱮ ᱛᱟᱦᱮᱱᱚᱜ ᱠᱟᱱ᱾
ᱚ ᱚ ᱟᱞ ᱥᱮᱫ ᱫᱚ ᱟᱞᱮ ᱥᱮᱫ ᱫᱚ ᱵᱟᱦᱟ ᱫᱚ ᱵᱟᱦᱟ ᱫᱚ ᱯᱮ ᱫᱤᱱ ᱟᱨ ᱥᱚᱨᱦᱟᱭ ᱦᱚᱸ ᱯᱮ ᱫᱤᱱ ᱜᱮ᱾
ᱪᱮᱫᱟᱜ ᱤᱱᱟᱹᱜ ᱠᱚᱢ ᱫᱤᱱ ᱫᱚ, ᱥᱚᱨᱦᱟᱭ ᱫᱚ ᱢᱚᱬᱮ ᱫᱤᱱ ᱫᱚ ᱵᱟᱝ ᱦᱩᱭᱩᱜ ᱠᱟᱱᱟ ᱟᱯᱮᱥᱮ ᱫᱚ᱾
ᱢᱚᱨᱮ ᱫᱤᱱ ᱫᱚ ᱚᱱᱛᱮ ᱫᱚ ᱯᱟᱞᱚᱱ ᱠᱚᱫᱚ ᱵᱟᱝ ᱦᱩᱭᱩᱜ ᱜᱮᱭᱟ ᱚᱱᱟ ᱰᱟᱝᱨᱤ ᱠᱚᱫᱚ ᱟᱹᱨᱩᱵ ᱵᱟᱲᱟ ᱠᱚᱫᱚ ᱦᱩᱭᱩᱜ ᱜᱮᱭᱟ, ᱢᱚᱬᱮ ᱫᱤᱱ ᱞᱟᱦᱟ ᱠᱷᱚᱱ ᱜᱮ ᱱᱟᱜ ᱟᱨᱩᱵ ᱠᱚᱫᱚ ᱦᱩᱭᱩᱜᱼᱟ ᱟᱹᱨᱩᱵ ᱠᱚ᱾
ᱯᱟᱞᱚᱱ ᱯᱟᱞᱚᱱ ᱫᱚ ᱚᱱᱠᱟ ᱫᱚ ᱵᱟᱝ ᱦᱩᱭᱩᱜ ᱜᱮᱭᱟ ᱠᱷᱟᱹᱤ ᱰᱟᱝᱨᱤ ᱟᱹᱨᱩᱵ ᱥᱩᱱᱩᱢ ᱚᱡᱚᱜ ᱚᱱᱟ ᱠᱚᱫᱚ ᱦᱩᱭᱩᱜ ᱜᱮᱭᱟ᱾
ᱛᱟᱦᱞᱮ ᱦᱟᱹᱠᱩ ᱠᱟᱴᱠᱚᱢ ᱜᱚᱡ ᱦᱚᱸ ᱵᱟᱠᱚ ᱪᱟᱞᱟᱜ ᱜᱮᱭᱟ?
ᱦᱟᱹᱴᱠᱩ ᱠᱷᱟᱴᱠᱚᱢ ᱜᱚᱡ ᱫᱚ ᱵᱟᱝ ᱵᱟᱝ ᱵᱟᱝ ᱚᱱᱠᱟ ᱫᱚ ᱟᱞᱮ ᱥᱮᱫ ᱫᱚ ᱩᱠᱩᱨ ᱦᱟᱜ ᱟᱞᱮ ᱴᱷᱮᱱ ᱫᱚ ᱵᱟᱝ ᱵᱟᱹᱧ ᱟᱡᱚᱢ ᱵᱟᱲᱟ ᱠᱟᱫᱟ ᱚᱱᱠᱟ
ᱡᱮᱢᱚᱱᱠᱤ ᱚᱱᱮ ᱥᱮᱸᱫᱽᱨᱟ ᱠᱚ ᱪᱟᱞᱟᱜᱼᱟ ᱚᱱᱟ ᱦᱚᱸ ᱵᱟᱝ ᱦᱩᱭᱩᱜ ᱠᱟᱱ ᱜᱮᱭᱟ
ᱥᱮᱸᱫᱽᱨᱟ ᱮᱸ ᱚᱱᱟ ᱫᱚ
ᱥᱚᱨᱦᱟᱭ ᱨᱮ᱾
ᱥᱚᱨᱚᱦᱟᱭ ᱨᱮ ᱥᱮᱸᱫᱽᱨᱟ ᱫᱚ ᱦᱮᱸ ᱪᱟᱞᱟᱜᱼᱟ ᱠᱚ ᱪᱟᱞᱟᱣ ᱫᱚ᱾ ᱪᱟᱞᱟᱜ-ᱟ ᱠᱚ ᱪᱟᱞᱟᱜ-ᱟ ᱠᱚ᱾
ᱦᱳ᱾ ᱠᱷᱟᱱ ᱟᱞᱮ ᱥᱮᱫ ᱫᱚ ᱚᱱᱟ ᱠᱚᱦᱚᱸ ᱦᱩᱭᱩᱜ ᱜᱮᱭᱟ ᱥᱮ᱾
ᱦᱮᱸ ᱦᱮᱸ ᱦᱮᱸ᱾ ᱚ ᱛᱟᱦᱚᱞᱮ ᱵᱟᱦᱟ ᱫᱚ ᱚᱠᱟ ᱞᱮᱠᱟ
ᱟᱞᱮ ᱥᱮᱱᱟᱜ ᱵᱟᱦᱟ ᱢᱟ ᱟᱹᱰᱤ ᱢᱚᱡᱽ ᱜᱮ ᱦᱩᱭᱩᱜᱚᱜ ᱜᱮᱭᱟ ᱱᱚᱛᱮ ᱢᱟ᱾ ᱢᱟᱺᱡᱷᱤ ᱦᱟᱲᱟᱢ ᱠᱚᱠᱚ ᱦᱤᱡᱩᱜᱚᱜᱼᱟ᱾ ᱞᱚᱴᱟ ᱫᱟᱜ ᱱᱤᱭᱟᱹᱛᱮ ᱩᱱᱠᱩ ᱫᱟᱨᱟᱢ ᱠᱚ ᱦᱩᱭᱩᱜᱚᱜ ᱠᱟᱱᱟ ᱢᱚᱸᱡᱽ ᱜᱮ᱾
ᱚ ᱛᱟᱦᱚᱞᱮ ᱟᱯᱮᱭᱟᱜ ᱡᱟᱦᱮᱨ ᱡᱟᱦᱮᱨ ᱚᱠᱟᱨᱮ ᱦᱩᱭᱩᱜ? ᱦᱮᱸ ᱞᱟᱹᱭᱵᱤᱱ᱾
ᱱᱮᱰᱮ ᱚᱲᱟᱜ ᱯᱷᱮᱰ ᱨᱮᱜᱮ? ᱟᱞᱮ ᱫᱚ ᱚᱲᱟᱜ ᱯᱷᱮᱰ ᱨᱮᱜᱮ ᱦᱮᱱᱟᱜ ᱛᱟᱞᱮᱭᱟ᱾
ᱚ ᱚ᱾ ᱦᱳᱭ᱾ ᱚ ᱡᱟᱞᱟ᱾
ᱢᱟᱺᱡᱷᱤ ᱛᱷᱟᱱ ᱫᱚ ᱱᱟᱥᱮᱭᱟᱜ ᱥᱩᱨ ᱨᱮᱜᱮ ᱢᱮᱱᱟᱜᱼᱟ ᱟᱨ ᱚᱱᱟ ᱠᱷᱚᱡ ᱱᱟᱥᱮᱭᱟᱜ ᱥᱟᱺᱜᱤᱧ ᱧᱚᱜ ᱨᱮᱜᱮ ᱦᱮᱱᱟᱜ ᱛᱟᱞᱮᱭᱟ ᱡᱟᱦᱮᱨ ᱛᱷᱟᱱ ᱫᱚ᱾
ᱚ᱾ ᱚ ᱡᱟᱞᱟ᱾ ᱛᱟᱦᱚᱞᱮ ᱪᱮᱫ ᱴᱟᱢᱟᱠ ᱛᱩᱢᱫᱟᱜ ᱟᱛᱮᱜ ᱜᱮᱯᱮ ᱨᱟᱹᱥᱠᱟᱹᱭ ᱜᱮᱭᱟ ᱥᱮ ᱴᱟᱢᱟᱠ ᱛᱩᱢᱫᱟᱜ ᱫᱚ ᱵᱟᱝ?
ᱴᱟᱢᱠ ᱛᱩᱢᱫᱟᱜ ᱛᱮᱜᱮ, ᱱᱚᱰᱮ ᱫᱚ ᱰᱤ ᱡᱮ ᱫᱚ ᱵᱟᱝ ᱪᱟᱞᱟᱜ ᱠᱟᱱᱟ᱾
ᱚ ᱦᱮᱸ ᱚᱱᱟᱜᱮ ᱟᱵᱚᱣᱟᱜ ᱥᱟᱱᱛᱟᱲᱟᱜ ᱫᱚ ᱚᱱᱟᱜᱮ ᱛᱟᱵᱚᱱ ᱟᱹᱨᱤᱪᱟᱹᱞᱤ ᱥᱮ ᱴᱟᱢᱟᱠ ᱛᱩᱢᱫᱟᱜ ᱫᱚ ᱮᱸ ᱫᱚᱨ
ᱦᱮᱸ᱾ ᱦᱮᱸ ᱟᱨ ᱫᱚᱥ ᱥᱟᱨ ᱦᱤᱞᱳᱜ ᱫᱚ ᱛᱩᱢᱫᱟᱜ ᱴᱟᱢᱟᱠ ᱟᱱ ᱛᱮ ᱠᱚ ᱦᱤᱡᱩᱜᱚᱜᱼᱟ ᱠᱚ ᱢᱚᱸᱡᱽ ᱜᱮ ᱦᱩᱭᱩᱜᱚᱜ ᱜᱮᱭᱟ ᱱᱚᱛᱮ ᱫᱚ᱾ ᱨᱟᱹᱥᱠᱟᱹ ᱜᱮ ᱟᱨ ᱡᱷᱚᱛᱚ ᱦᱚᱲ ᱠᱚ ᱩᱰᱩᱠᱚᱜ ᱜᱮᱭᱟ ᱥᱮ ᱚᱲᱟᱜ ᱠᱷᱚᱱᱟᱜ ᱦᱚᱸ᱾ ᱟᱫᱚ ᱢᱚᱡᱽ ᱜᱮ ᱟᱭᱠᱟᱹᱜ-ᱟ᱾
ᱮᱠᱫᱚᱢ ᱟᱞᱮ ᱥᱮᱫ ᱦᱚᱸ ᱚᱱᱠᱟ ᱜᱮ ᱟᱞᱮ ᱥᱮᱫ ᱫᱚ ᱵᱟᱦᱟ ᱫᱚ ᱯᱮ ᱫᱤᱱ ᱦᱩᱭᱩᱜᱼᱟ ᱛᱚ ᱯᱮ ᱫᱤᱱ ᱟᱞᱮ ᱥᱮᱫ ᱫᱚ ᱯᱳᱭᱞᱳ ᱫᱤᱱ ᱦᱳᱞᱳᱜ ᱫᱚ ᱢᱮᱛᱟᱜ ᱠᱟᱱᱟ ᱠᱚ ᱩᱢ ᱢᱟᱦᱟ᱾ ᱟᱨ ᱫᱤ ᱫᱤᱛᱤᱭᱚ ᱫᱤᱱ ᱦᱤᱞᱳᱜ ᱫᱚᱠᱚ ᱢᱮᱛᱟᱜ ᱠᱟᱱᱟ ᱥᱟᱹᱨᱫᱤ ᱢᱟᱦᱟ ᱟᱨ ᱛᱨᱤᱛᱤᱭᱚ ᱫᱤᱱ ᱦᱤᱞᱳᱜ ᱫᱚᱠᱚ ᱢᱮᱛᱟᱜ ᱠᱟᱱᱟ ᱚᱱᱟ ᱫᱚ ᱮᱸ ᱵᱟᱥᱠᱮ ᱢᱟᱦᱟ, ᱟᱯᱮ ᱥᱮᱱ ᱦᱚᱸ ᱚᱱᱠᱟ ᱜᱮ?
ᱦᱮᱸ ᱟᱞᱮ ᱥᱮᱫ ᱦᱚᱸ ᱚᱱᱠᱟ ᱜᱮ ᱦᱮᱱᱟᱜᱼᱟ᱾
ᱚ᱾ ᱚ ᱡᱟᱞᱟ᱾ ᱛᱟᱞᱦᱮ ᱦᱟᱸᱜ ᱯᱚᱭᱞᱳ ᱯᱳᱭᱞᱳ ᱫᱤᱱ ᱦᱤᱞᱳᱜ ᱡᱟᱦᱟᱸ ᱮᱸ ᱥᱟ ᱤᱭᱟᱹ ᱩᱢ ᱢᱟᱦᱟ ᱦᱤᱞᱳᱜ ᱫᱚ ᱛᱟᱦᱚᱞᱮ ᱟᱯᱮᱭᱟᱜ ᱡᱟᱦᱮᱨ ᱠᱚᱫᱚ ᱚᱠᱚᱭ ᱠᱚᱠᱚ ᱚᱠᱚᱭ ᱠᱚᱠᱚ ᱫᱟᱵ ᱜᱮᱭᱟ ᱚᱱᱮ ᱰᱟᱝᱜᱩᱭᱟᱹ ᱠᱚᱲᱟ ᱠᱚᱜᱮ ᱥᱮ ᱮᱸ ᱩᱱᱠᱩ ᱵᱚᱭᱮᱥ ᱦᱚᱸᱠᱚ ᱜᱟᱱᱚᱜ ᱜᱮ ᱜᱟᱱᱚᱜ ᱜᱮᱭᱟ?
ᱠᱟᱱᱟ ᱟᱨ ᱵᱚᱭᱚᱥ ᱠᱚᱦᱚᱸ ᱠᱚ ᱫᱚᱦᱚᱭᱮᱫ ᱠᱚ ᱠᱟᱱᱟ ᱠᱟᱨᱚᱱ ᱰᱟᱟᱝᱣᱟᱹ ᱠᱚᱲᱟ ᱦᱚᱸᱠᱚ ᱥᱚᱸᱜᱮ ᱠᱚᱣᱟ ᱵᱚᱭᱚᱥ ᱠᱚᱫᱚ ᱟᱨ ᱛᱤᱱᱟᱹᱜ ᱫᱤᱱ᱾ ᱚᱱᱟ ᱮᱛᱮ ᱩᱱᱠᱩ ᱦᱚᱸᱠᱚ ᱧᱮᱞ ᱪᱤᱫ ᱠᱟᱜᱼᱟ ᱠᱚ, ᱚᱱᱟ ᱮᱛᱮ ᱰᱟᱹᱝᱜᱩᱭᱟᱹ ᱠᱚᱲᱟ ᱦᱚᱸ ᱥᱚᱸᱜᱮ ᱛᱮᱠᱚ ᱫᱚᱦᱚᱭᱮᱫ ᱠᱚ ᱠᱟᱱᱟ᱾
ᱮᱠᱫᱚᱢ ᱚᱸᱰᱮᱫᱚ ᱰᱟᱺᱜᱽᱣᱟᱹ ᱠᱚᱲᱟᱣᱟᱜ ᱜᱮ ᱰᱟᱺᱜᱽᱣᱟᱹ ᱠᱚᱲᱟᱣᱟᱜ ᱜᱮ ᱵᱮᱥᱤ ᱫᱚ ᱠᱟᱹᱢᱤ ᱢᱮᱱᱟᱜᱼᱟ ᱡᱟᱦᱮᱨ ᱨᱮᱫᱚ᱾
ᱫᱤᱱ ᱫᱚ ᱦᱮᱸ᱾ ᱚᱱᱟ ᱫᱤᱱ ᱫᱚ ᱰᱟᱹᱝᱨᱟᱹ ᱠᱚᱲᱟ ᱫᱚ ᱠᱟᱹᱢᱤ ᱦᱚᱸ ᱵᱟᱠᱚ ᱪᱟᱞᱟᱣ ᱦᱚᱪᱚ ᱟᱠᱚᱣᱟ ᱚᱱᱟ ᱫᱤᱱ ᱫᱚ᱾ ᱚᱲᱟᱜ ᱨᱮᱜᱮ ᱛᱟᱦᱮᱸ ᱠᱟᱛᱮᱫ ᱤᱱᱟᱹᱠᱩ ᱠᱟᱹᱢᱤ ᱦᱩᱭᱩ ᱜᱚᱜ-ᱟ᱾
ᱚᱱᱟ ᱫᱚ ᱫᱚᱨᱠᱟᱨ ᱜᱮ ᱠᱟᱱᱟ ᱠᱟᱹᱢᱤ ᱦᱳᱭ ᱫᱚᱨᱠᱟᱨ᱾ ᱦᱮᱸ ᱵᱟ ᱟᱨ ᱛᱷᱟ ᱛᱷᱟᱞᱮ ᱟᱸᱻ ᱟᱹᱭᱩᱵ᱾ ᱟᱹᱭᱩᱵ ᱵᱮᱲᱟ ᱫᱚ ᱛᱟᱞᱦᱮ ᱨᱩᱢ, ᱨᱩᱢ ᱰᱟᱠᱟᱜ ᱟᱠᱚ ᱥᱮ ᱵᱟᱝ? ᱥᱮ ᱵᱚᱸᱜᱟ ᱠᱚ ᱯᱮ ᱦᱚᱦᱚᱣᱟ ᱠᱚ ᱜᱮᱭᱟ ᱥᱮ ᱵᱟᱝ? ᱢᱟᱱᱮ ᱩᱢ ᱢᱟᱦᱟ ᱦᱤᱞᱳᱜ ᱟᱹᱭᱩᱵ ᱵᱮᱲᱟ ᱡᱟᱦᱟ ᱠᱚ ᱡᱟᱦᱟ ᱫᱚ ᱡᱟᱦᱮᱨ, ᱡᱟᱦᱮᱨ ᱠᱚ ᱫᱟᱵ ᱵᱟᱲᱟ ᱠᱟᱛᱮᱫ ᱛᱟᱨ ᱟᱹᱭᱩᱵ ᱵᱮᱲᱟ᱾
ᱦᱮᱸ᱾
ᱚ᱾ ᱚ, ᱚ᱾
ᱱᱚᱛᱮ ᱢᱟ ᱦᱩᱭᱩᱜ ᱜᱮ ᱟᱯᱮ ᱚᱱᱛᱮ ᱢᱟ ᱪᱮᱫ ᱞᱮᱠᱟ?
ᱟᱞᱮ ᱥᱮᱫ ᱦᱚᱸ ᱚᱱᱠᱟ ᱜᱮ ᱡᱟᱦᱮᱨ ᱠᱚ ᱫᱟᱜ ᱵᱟᱲᱟ ᱠᱟᱛᱮᱫ ᱦᱤᱛᱳᱜ ᱛᱩᱯᱩ ᱥᱟᱯᱷᱟ ᱠᱟᱛᱮᱜ ᱟᱫᱚ ᱟᱹᱭᱩᱵ, ᱟᱹᱭᱩᱵ ᱵᱚᱜᱼᱟ ᱩᱱ ᱛᱮᱜᱮ ᱟᱹᱭᱩᱵ ᱵᱮᱲᱟ ᱫᱚ ᱟᱫᱚ ᱱᱟᱭᱠᱮ ᱚᱲᱟᱜ ᱨᱮ᱾ ᱵᱚᱸᱜᱟ ᱵᱩᱨᱩ ᱠᱚ ᱦᱚᱦᱚ ᱟᱠᱚ ᱦᱳᱭᱳᱜᱼᱟ ᱦᱚᱦᱚ ᱠᱟᱛᱮ ᱠᱩᱞᱤ ᱵᱟᱲᱟ ᱠᱚ ᱦᱳᱭᱳᱜ ᱪᱮᱫ ᱞᱮᱠᱟ ᱦᱳᱭ ᱠᱟᱱ ᱛᱟᱞᱮᱭᱟ ᱪᱷᱚᱸᱪ ᱪᱷᱚᱲᱟ ᱥᱟᱶᱛᱮ ᱟᱯ ᱫᱟᱲᱮ ᱠᱚ ᱠᱩᱞᱤ ᱠᱚ ᱦᱳᱭᱳᱜ-ᱟ ᱟᱠᱚ ᱢᱟᱱᱮ ᱴᱷᱤᱠ ᱜᱮᱭᱟ ᱠᱚ ᱥᱮ ᱵᱟᱝ?
ᱦᱮᱸ᱾
ᱦᱚᱸ᱾
ᱟᱞᱮ ᱱᱚᱛᱮ ᱦᱚᱸᱠᱚ ᱚᱱᱠᱟᱭ ᱜᱮᱭᱟ᱾ ᱟᱨ ᱵᱟᱝ ᱠᱷᱟᱱ ᱢᱟᱠᱚ ᱨᱩᱢᱩᱜ ᱜᱮᱭᱟ ᱥᱮ᱾
ᱦᱩᱸ, ᱦᱩᱸ᱾
ᱚᱱᱟ ᱮᱱᱛᱮ ᱚᱱᱟ ᱠᱚᱦᱚᱸ ᱟᱹᱰᱤ ᱡᱟᱹᱨᱩᱲᱤ ᱠᱟᱱ ᱜᱮᱭᱟ᱾
ᱦᱩᱸ ᱚ᱾ ᱚ ᱡᱟᱞᱟ ᱟᱨ ᱪᱮᱞᱮ ᱠᱚ ᱛᱷᱟᱞᱮ ᱯᱮ ᱵᱚᱸᱜᱟ ᱠᱚ ᱜᱮᱭᱟ ᱢᱮᱨᱚᱢ ᱠᱚ?
ᱦᱮᱸ ᱥᱤᱢ ᱠᱚ᱾
ᱚ ᱦᱚ, ᱦᱚᱸ, ᱦᱚᱸ᱾
ᱯᱟᱣᱨᱟ᱾
ᱚ᱾
ᱢᱮᱨᱚᱢ ᱫᱚ ᱟᱹᱰᱤ ᱠᱚᱢ ᱜᱮ ᱥᱤᱢ ᱟᱨ ᱯᱟᱣᱨᱟ ᱜᱮ ᱡᱟᱹᱥ
ᱚ ᱟᱯᱮ ᱥᱮᱫ ᱫᱚ ᱛᱟᱞᱦᱮ ᱢᱮᱨᱚᱢ ᱠᱚᱫᱚ ᱠᱚᱢ ᱜᱮᱠᱚ ᱧᱟᱢᱚᱜᱼᱟ ᱥᱮ ᱪᱮᱫ?
ᱦᱮᱸ᱾
ᱚ ᱟᱫᱚ ᱚᱱᱟ ᱫᱚ ᱚᱱᱠᱟ ᱜᱮ ᱡᱟᱦᱟ ᱥᱮᱫ ᱟᱫᱚ ᱚᱱᱠᱟ ᱵᱟᱝ ᱠᱚ ᱧᱟᱢ ᱞᱮᱠᱷᱟᱱ ᱟᱫᱚ ᱠᱚᱨᱟᱣ ᱨᱮᱫᱚ ᱵᱟᱝ ᱪᱤᱠᱟᱹᱭ ᱦᱳᱭᱳᱜᱼᱟ ᱚᱱᱟᱫᱚ ᱩᱱ ᱥᱚᱢᱚᱭ ᱫᱚ ᱦᱟᱸᱜ ᱥᱤᱢ ᱥᱤᱢ ᱛᱮᱜᱮ ᱯᱟᱨᱚᱢ ᱦᱩᱭᱩᱜᱼᱟ ᱥᱤᱢ ᱵᱟᱝᱠᱷᱟᱱ ᱚᱱᱟ ᱯᱟᱣᱨᱟ ᱛᱮᱦᱚᱸ, ᱯᱟᱣᱨᱟ ᱫᱚ ᱵᱟᱝ ᱠᱟᱱᱟ ᱟᱵᱚᱣᱟᱜ ᱟᱹᱨᱤ ᱪᱟᱹᱞᱤ᱾ ᱵᱟᱹᱱᱩᱜ-ᱟ ᱛᱚᱵᱮ ᱟᱫᱚ ᱯᱟᱨᱚᱢ ᱫᱟᱠᱚ ᱡᱟᱦᱟᱭ ᱫᱚ ᱥᱤᱢ ᱦᱚᱸ
ᱠᱤᱱᱛᱩ ᱱᱤᱛᱳᱜ ᱫᱚᱠᱚ ᱯᱟᱨᱚᱢ ᱮᱜ ᱠᱟᱱᱟ ᱚᱱᱟ ᱛᱮᱦᱚᱸ᱾ ᱵᱟᱠᱚ ᱧᱟᱢᱚᱜ ᱠᱟᱱ ᱠᱷᱟᱡ ᱫᱚ ᱚᱱᱟ ᱠᱚ ᱛᱮᱜᱮ ᱠᱚ ᱯᱟᱨᱚᱢ ᱮᱜ ᱠᱟᱱᱟ᱾
ᱦᱮᱸ ᱵᱟ ᱠᱷᱟᱱ ᱫᱚ ᱟᱵᱚᱣᱟᱜ ᱫᱚ ᱥᱤᱢ ᱟᱨ ᱢᱮᱨᱚᱢᱟᱜ ᱜᱮ ᱤᱭᱟᱹ ᱠᱟᱱᱟ᱾ ᱫᱟᱲᱮ ᱞᱮᱠᱟᱛᱮ ᱫᱚ᱾
ᱦᱮᱸ ᱟᱫᱚ ᱢᱮᱨᱚᱢ ᱫᱚ ᱟᱹᱰᱤ ᱠᱚᱢ ᱜᱮᱠᱚ ᱤᱭᱟᱹᱭᱮᱜ ᱠᱚᱣᱟ ᱟᱞᱮ ᱱᱚᱛᱮ ᱫᱚ ᱛᱚᱵᱮ᱾
ᱚ ᱦᱮᱸ ᱟᱫᱚ ᱚᱱᱛᱮ ᱫᱚ ᱡᱩᱫᱤ ᱵᱟᱹᱱᱩᱜ ᱠᱚ ᱠᱷᱟᱱ ᱵᱟᱠᱚ ᱧᱟᱢᱚᱜ ᱠᱷᱟᱱ ᱟᱫᱚᱢ ᱪᱤᱠᱟᱹ ᱚᱠᱟᱨᱮᱢ ᱧᱟᱢ ᱠᱚᱣᱟ ᱦᱮᱸ ᱵᱟᱝ᱾
ᱦᱮᱸ᱾
ᱟᱨ ᱛᱟᱦᱞᱮ ᱚᱸᱰᱮ ᱮᱱᱮᱡ ᱮᱱᱮᱡ ᱫᱚ ᱛᱤᱱᱟᱜ ᱟᱠᱷᱲᱟ ᱜᱟᱱ ᱯᱮ ᱮᱱᱮᱡᱽ ᱜᱮᱭᱟᱸᱚᱰᱮ ᱫᱚ ᱵᱚᱸᱜᱟ ᱵᱩᱨᱩ ᱢᱤᱫ ᱥᱟᱶ ᱛᱮᱜᱮ ᱠᱚ ᱮᱱᱮᱡ ᱜᱮᱭᱟ ᱥᱮ? ᱵᱚᱸᱜᱟ ᱵᱩᱨᱩ ᱠᱚ ᱵᱟᱠᱚ ᱮᱱᱮᱡᱽ ᱜᱮᱭᱟ᱾
ᱵᱚᱸᱜᱟ ᱵᱩᱨᱩ ᱠᱟᱛᱮᱫ ᱜᱮ ᱮᱱᱮᱡ ᱫᱚ ᱥᱩᱨᱩᱜ-ᱟ ᱞᱟᱦᱟ ᱫᱚ ᱚᱸᱰᱮ ᱠᱚ ᱥᱩᱨᱩᱭᱟ᱾
ᱦᱮᱸ, ᱦᱮᱸ,
ᱛᱟᱨᱯᱚᱨᱮ ᱫᱚ ᱪᱮᱛᱟ ᱢᱟᱹᱡᱷᱤ ᱛᱷᱟᱱ ᱦᱮᱱᱟᱜᱼᱟ,
ᱦᱮᱸ, ᱦᱮᱸ,
ᱚᱸᱰᱮ ᱠᱷᱚᱡ ᱥᱩᱨᱩ ᱠᱟᱛᱮᱫ ᱛᱟᱭᱚᱢ ᱛᱮᱫᱚ ᱚᱲᱟᱜ ᱚᱲᱟᱜ ᱪᱟᱞᱟᱣ ᱠᱟᱛᱮᱫ ᱛᱟᱭᱚᱢ ᱛᱮ ᱰᱟᱦᱟᱨ ᱥᱮᱫ ᱞᱮᱠᱟᱛᱮ ᱜᱚᱴᱟ ᱠᱚ ᱮᱱᱮᱡ ᱯᱩᱨᱟᱹᱣᱼᱟ, ᱟᱹᱭᱩᱵ ᱩᱛᱟᱹᱨᱟ ᱠᱚ᱾
ᱚ ᱚ ᱚᱱᱟ ᱫᱚ ᱦᱟᱱᱮ ᱦᱤᱡᱩᱜ ᱥᱩᱢᱚᱭ ᱥᱮ ᱪᱮᱫ ᱟᱭᱭᱩᱵ ᱟᱭᱭᱩᱵ ᱥᱩᱢᱚᱭ᱾ ᱡᱚᱠᱷᱚᱱ ᱚ, ᱡᱚᱠᱷᱚᱱ ᱛᱷᱟᱱ ᱠᱷᱚᱱᱟᱜ ᱱᱟᱭᱠᱮ ᱚᱲᱟᱜ ᱯᱮ ᱟᱹᱜᱩᱭ ᱭᱮᱭᱟ?
ᱦᱮᱸ,
ᱚ ᱟᱨ ᱡᱟᱸᱜᱟ ᱠᱚᱦᱚᱸ ᱠᱚ ᱟᱹᱨᱩᱵ ᱜᱮᱭᱟ ᱥᱮ ᱵᱟᱝ ᱚᱱᱛᱮ ᱫᱚ ᱛᱟᱦᱞᱮ?
ᱡᱟᱸᱜᱟ ᱫᱟᱜ ᱦᱩᱭᱩᱜᱚᱜᱼᱟ,
ᱚ, ᱮᱸ,
ᱛᱟᱦᱚᱞᱮ ᱛᱟᱯᱚᱨᱮ ᱵᱟᱥᱠᱮ ᱢᱟᱦᱟᱸ ᱫᱚ ᱛᱟᱦᱚᱞᱮ ᱪᱮᱫ ᱞᱮᱠᱟ ᱯᱮ ᱢᱟᱱᱟᱣ ᱜᱮᱭᱟ ᱩᱱ ᱦᱤᱞᱳᱜ ᱫᱟᱜ ᱠᱚᱯᱮ ᱫᱩᱞᱟᱱᱤᱡ ᱜᱮᱭᱟ ᱥᱮ ᱵᱟᱝ ᱵᱚᱦᱚᱜ ᱠᱚᱨᱮ ᱡᱟᱦᱟᱸᱭ ᱠᱚ ᱜᱟᱱᱚᱜᱼᱟ ᱢᱟᱢᱟᱭᱩ ᱛᱟᱠᱚ, ᱵᱟᱹᱦᱩ ᱛᱟᱠᱚ,
ᱡᱟᱸᱜᱟ ᱫᱟᱜ ᱠᱩ ᱭᱟᱠᱩ ᱟᱨ ᱚᱠᱚᱭ ᱫᱚᱢ ᱫᱟᱜ ᱮᱢ ᱫᱩᱞ ᱫᱟᱲᱮᱭᱟᱠᱚᱣᱟ ᱩᱱᱠᱩ ᱫᱚ ᱫᱟᱜ ᱜᱮᱠᱚ ᱫᱩᱞ ᱟᱠᱚᱣᱟ᱾
ᱦᱮᱸ, ᱦᱮᱸ, ᱮᱠᱫᱚᱢ ᱮᱠᱫᱚᱢ ᱮᱠᱫᱚᱢ, ᱚ ᱟᱞᱮ ᱥᱮᱫ ᱦᱚᱸ ᱚᱱᱠᱟᱜ ᱜᱮ ᱟᱞᱮ ᱥᱮᱫ ᱦᱚᱸ ᱚᱱᱠᱟᱜᱮ ᱫᱟᱜ ᱠᱚ ᱡᱷᱚᱛᱚ ᱚᱱᱠᱟ ᱟᱯᱮ ᱡᱟᱦᱟᱸ ᱟᱠᱟ ᱡᱟᱦᱟᱸ ᱞᱮᱠᱟ ᱜᱚᱞᱯᱚ ᱤᱭᱟᱹ ᱦᱩᱭᱩᱜ ᱠᱟᱱᱟ ᱡᱮ ᱟᱯᱮ ᱟᱨ ᱟᱞᱮ ᱫᱚ ᱮᱢᱱᱤ ᱥᱮᱢ ᱥᱮᱢ ᱜᱮ ᱦᱳᱭᱳᱜ ᱜᱮᱭᱟ ᱟᱞᱮᱥᱮᱫ ᱦᱚᱸ ᱱᱚᱝᱠᱟ ᱜᱮ ᱦᱳᱭᱳᱜ ᱜᱮᱭᱟ᱾
ᱨᱟᱹᱥᱠᱟᱹ ᱥᱟᱞᱟᱜ ᱜᱮ ᱦᱩᱭᱩᱜᱼᱟ ᱟᱞᱮ ᱥᱮᱫ ᱦᱚᱸ ᱚᱱᱠᱟ ᱜᱮ ᱵᱚᱞᱮ ᱴᱟᱢᱟᱠ ᱛᱩᱢᱫᱟᱜ ᱟᱛᱮᱜ ᱜᱮ ᱦᱩᱭᱩᱜᱼᱟ ᱛᱚ ᱟᱰᱤ ᱨᱟᱹᱥᱠᱟᱹ᱾ ᱟᱨ ᱚᱱᱠᱟ ᱯᱮᱲᱟ ᱠᱚᱦᱚᱸ ᱫᱚᱢᱮ ᱠᱚ ᱦᱤᱡᱩᱜ ᱛᱟᱞᱮᱭᱟ ᱟᱞᱮ ᱫᱚ ᱯᱮᱲᱟ ᱠᱚᱞᱮ ᱱᱮᱣ ᱛᱟ ᱠᱚᱣᱟ ᱡᱚᱛᱚ᱾ ᱦᱩᱸ,
ᱱᱚᱱᱛᱮ ᱦᱚᱸ ᱚᱝᱠᱟ ᱜᱮ ᱨᱟᱹᱥᱠᱟᱹᱜᱤ ᱦᱩᱭᱩᱜᱚᱜᱼᱟ᱾
ᱩᱸ, ᱦᱳᱭ, ᱦᱳᱭ, ᱟᱨ ᱡᱟᱦᱟᱸ ᱡᱟᱦᱟᱸ ᱤᱭᱟᱹ ᱢᱮᱱᱟᱜᱼᱟ ᱥᱚᱨᱦᱟᱭ, ᱥᱚᱨᱦᱟᱭ ᱥᱚᱨᱦᱟᱭ ᱨᱮᱫᱚ ᱰᱟᱝᱨᱤ ᱠᱚᱯᱮ ᱠᱷᱩᱱᱴᱟᱹᱣ ᱠᱚᱜᱮᱭᱟ ᱥᱮ ᱵᱟᱝ?
ᱟᱞᱮ ᱠᱚᱨᱮᱱ ᱢᱟ ᱰᱟᱝᱨᱤ ᱠᱚᱢᱟ ᱵᱟᱹᱱᱩᱜ ᱠᱚᱛᱟᱞᱮᱭᱟ, ᱟᱫᱚ ᱚᱠᱚᱭ ᱠᱚᱨᱮᱱ ᱢᱮᱱᱟᱜ ᱠᱚ ᱩᱱᱠᱩ ᱫᱚᱠᱚ ᱤᱭᱟᱹ ᱠᱚᱜᱮᱭᱟ,
ᱚ,
ᱟᱨᱠᱷᱟᱡ ᱫᱚ ᱡᱚᱛᱚ ᱜᱮᱠᱚ ᱢᱟᱱᱟᱣ ᱯᱩᱨᱟᱹᱣᱟ᱾
ᱦᱮᱸ, ᱦᱮᱸ, ᱮᱫᱚᱢ, ᱮᱠᱫᱚᱢ,
ᱟᱞᱮᱨᱮᱱ ᱫᱚᱠᱚ ᱛᱟᱦᱮᱸ ᱠᱟᱱ ᱜᱮᱭᱟ ᱟᱫᱚ ᱠᱚ ᱠᱩᱢᱵᱽᱲᱩᱭᱮᱱ ᱛᱟᱞᱮᱭᱟ᱾
ᱳ ᱡᱟᱞᱟ ᱚᱱᱠᱟᱱ ᱵᱮᱯᱟᱨ ᱛᱟᱦᱞᱮ ᱦᱩᱭ ᱫᱟᱲᱮᱜ-ᱟ, ᱚᱸ
ᱢᱟᱨᱟᱣ ᱨᱮᱜᱮ ᱠᱚ ᱢᱟᱨᱟᱣ ᱩᱛᱟᱹᱨᱮ ᱠᱟᱱᱟ ᱟᱨ ᱟᱹᱣᱨᱤ ᱞᱮ ᱫᱚᱦᱚ ᱠᱚᱣᱟ᱾
ᱦᱮᱸ, ᱦᱮᱸ, ᱦᱮᱸ, ᱦᱮᱸ ᱫᱚᱢ ᱪᱮᱫ ᱫᱟᱲᱮᱭᱟᱜᱼᱟ ᱱᱟᱠᱚ ᱟᱫᱚ, ᱯᱚᱭᱥᱟ ᱴᱟᱠᱟ ᱫᱚᱨᱠᱟᱨᱚᱜᱼᱟ ᱛᱚ, ᱦᱤᱛᱚᱜ ᱠᱤᱨᱤᱧ ᱠᱚᱛᱮ ᱜᱮᱞᱮ ᱦᱮᱸ ᱵᱟᱝ? ᱚᱸ, ᱛᱟᱦᱚᱞᱮ ᱢᱟᱱᱮ ᱥᱚᱨᱦᱟᱭ ᱦᱚᱸ ᱢᱟᱱᱮ ᱵᱷᱟᱜᱮ ᱜᱮᱯᱮ ᱢᱟᱱᱟᱣ ᱜᱮᱭᱟ ᱡᱟᱠ ᱡᱚᱢᱚᱠ ᱟᱛᱮᱜ ᱜᱮ ᱦᱮᱸ ᱵᱟᱝ,
ᱦᱮᱸ,
ᱥᱚ ᱥᱚᱨᱦᱟᱭ ᱫᱚ ᱛᱤᱱ ᱢᱚᱬᱮ ᱫᱤᱱ ᱯᱮ ᱢᱟᱱᱟᱣᱟ ᱦᱮᱸ ᱵᱟᱝ?
ᱦᱮᱸ ᱾
ᱚ, ᱢᱚᱬᱮ ᱫᱤᱱ ᱫᱚ ᱚᱠᱟᱞᱮᱠᱟ ᱚᱱᱟ ᱫᱚ ᱛᱤᱱ ᱚᱱᱟ ᱪᱮᱫ ᱞᱮᱠᱟ
ᱟᱢᱟᱜ ᱨᱚᱲ ᱟᱹᱰᱤ ᱠᱟᱴᱟᱣ ᱠᱟᱴᱟᱣ ᱦᱤᱡᱩᱜ ᱠᱟᱱ ᱛᱟᱢᱟ ᱾
ᱯᱷᱤᱨ ᱦᱚᱸ ᱟᱸᱡᱚᱢᱚᱜ ᱠᱟᱱᱟ ᱚᱝᱠᱟ ᱜᱮ?
ᱱᱤᱛᱚᱜ ᱦᱚᱜᱼᱚᱭ ᱱᱤᱛᱚᱜ ᱮᱢ ᱨᱚᱲᱮᱫ ᱫᱚ ᱴᱷᱤᱠ ᱜᱮ ᱟᱸᱡᱚᱢᱮᱱ ᱛᱟᱢᱟ ᱾
ᱚ, ᱚᱱᱟ ᱫᱚ ᱚᱠᱟ ᱠᱚ ᱥᱚᱢᱚᱭ ᱛᱟᱦᱚᱞᱮ ᱢᱤᱫ ᱜᱷᱟᱲᱤ ᱢᱤᱫ ᱜᱷᱟᱲᱤ ᱴᱟᱣᱟᱨ ᱰᱤᱥᱴᱟᱵ ᱫᱟᱭ ᱡᱟᱱᱤᱡ ᱠᱷᱟᱱ ᱟᱥᱟ ᱠᱚᱨᱮ ᱾ ᱴᱟᱣᱟᱨ ᱨᱮᱫᱚ ᱠᱷᱩᱱᱴᱤ ᱫᱚ ᱢᱮᱱᱟᱜ ᱛᱤᱧᱟ ᱯᱮᱭᱟ ᱠᱷᱩᱱᱴᱤ ᱧᱮᱞᱚᱜ ᱠᱟᱱᱟ ᱾ ᱛᱚᱵᱮ ᱦᱟᱸᱜ ᱪᱤᱠᱟᱹᱛᱮ ᱰᱤᱥᱴᱟᱯ ᱫᱟᱭ ᱦᱟᱸᱜ?
ᱤᱧᱟᱹᱜ ᱨᱮ ᱟᱢᱟᱜ ᱟᱣᱟᱡᱽ ᱚᱝᱠᱟ ᱟᱸᱡᱚᱢᱚᱜ ᱠᱟᱱᱟ ᱾ ᱟᱨᱮ ᱱᱚᱛᱮ ᱢᱟ ᱟᱰᱤ ᱠᱟᱡᱟᱠ ᱜᱮ ᱦᱩᱰᱩᱨᱮᱜ ᱵᱤᱡᱽᱞᱤᱭᱮᱫ ᱠᱟᱱᱟᱭ ᱾ ᱫᱟᱜ ᱟᱞᱮ ᱠᱟᱱᱟᱭ ᱥᱮ ᱾
ᱦᱮᱸ ᱦᱮᱸ ᱦᱮᱸ ᱾ ᱦᱩᱸ ᱾
ᱚᱱᱟᱛ ᱠᱷᱟᱛᱤᱨ ᱛᱮ ᱾
ᱦᱳᱭ ᱦᱳᱭ ᱾ ᱚ, ᱛᱟᱦᱚᱞᱮ ᱚᱱᱠᱟ ᱦᱮᱸ ᱞᱟᱹᱭ ᱢᱮ ᱾
ᱟᱯᱮᱫ ᱫᱚ ᱚᱠᱟ ᱱᱟᱠᱷᱟ ᱯᱮ ᱯᱟᱲᱟᱜ ᱠᱟᱱᱟ?
ᱟᱞᱮ ᱫᱚ ᱟᱞᱮ ᱫᱚ ᱟᱯᱮ ᱫᱚ ᱡᱮᱢᱚᱱ ᱟᱯᱮ ᱫᱚ ᱟᱞᱮ ᱫᱚ ᱦᱩᱭᱩᱜ ᱠᱟᱱᱟᱞᱮ ᱵᱮᱝᱜᱚᱞ ᱚᱭᱮᱥᱴ ᱵᱮᱝᱜᱚᱞ ᱡᱟᱦᱟᱸ ᱫᱚ ᱾ ᱱᱚᱣᱟ ᱯᱚᱥᱪᱤᱢ ᱵᱟᱝᱞᱟ ᱠᱚ ᱢᱮᱛᱟᱜ ᱠᱟᱱᱟ ᱡᱟᱦᱟᱸ ᱾
ᱦᱮᱸ ᱾